ᱦᱮᱸ ᱜᱚᱢᱠᱮ ᱟᱞᱤᱧᱟᱜ ᱨᱚᱲ ᱟᱸᱡᱚᱢᱚᱜ ᱠᱟᱱᱟ?
ᱦᱮᱸ ᱦᱮᱸ ᱟᱸᱡᱚᱢᱚᱜ ᱠᱟᱱᱟ ᱥᱟᱹᱜᱩᱱ ᱥᱮᱛᱟᱜ ᱜᱚᱢᱠᱮ ᱾
ᱦᱮᱸ ᱦᱮᱸ ᱦᱮᱸ ᱱᱟᱯᱟᱭ ᱵᱟᱲᱟ ᱜᱮ ᱱᱟᱦᱟᱜ ᱱᱤᱛᱚᱜ ᱫᱚ ᱾ ᱦᱮᱸ ᱦᱮᱸ ᱱᱟᱯᱟᱭ ᱵᱟᱲᱟ ᱧᱚᱜ ᱜᱮ ᱟᱨ ᱢᱚᱴᱟ ᱢᱩᱴᱤ ᱟᱵᱤᱱ ᱫᱚ ᱪᱮᱫ ᱞᱮᱠᱟ ᱢᱮᱱᱟᱜ ᱵᱤᱱᱟ ᱛᱟᱦᱚᱞᱮ?
ᱦᱮᱸ ᱟᱹᱞᱤᱧ ᱦᱚᱸ ᱱᱤᱛ ᱜᱷᱟᱹᱲᱤᱡ ᱫᱚ ᱱᱟᱯᱟᱭ ᱵᱟᱲᱟᱜ ᱜᱮ ᱱᱚ-ᱚᱭ ᱢᱟᱨᱟᱝ ᱵᱩᱨᱩ ᱛᱮᱫ ᱢᱟᱨᱟᱝ ᱵᱩᱨᱩ - ᱡᱟᱦᱮᱨ ᱮᱨᱟ ᱟᱜ ᱤᱭᱟᱹᱛᱮ ᱛᱷᱩᱢ ᱛᱮ ᱱᱟᱜᱠᱷᱟᱱ ᱱᱟᱯᱟᱭ ᱜᱮᱭᱟᱞᱤᱧ ᱾
ᱮᱠᱫᱚᱢ ᱮᱠᱫᱚᱢ ᱮᱠᱫᱚᱢ ᱱᱤᱛᱚᱜ ᱡᱟᱦᱟᱸ ᱫᱤᱥᱚᱢ ᱨᱮᱱᱟᱜ ᱯᱚᱨᱤᱥᱛᱤᱛᱷᱤ ᱮᱠᱫᱚᱢ ᱱᱤᱛᱚᱜ ᱱᱟᱯᱟᱭ ᱵᱟᱝ ᱛᱟᱦᱮᱸ ᱞᱮᱱᱠᱷᱟᱱ ᱮᱴᱠᱮᱴᱚᱲᱮ ᱥᱮ ᱟᱹᱰᱤ
ᱦᱮᱸ ᱜᱚᱢᱠᱮ ᱱᱚᱣᱟ ᱫᱚ ᱮᱠᱫᱚᱢ ᱡᱚᱛᱷᱟᱛ ᱠᱟᱛᱷᱟ ᱵᱮᱱ ᱞᱟᱹᱭ ᱠᱮᱜ-ᱟ᱾ ᱛᱟᱦᱚᱞᱮ ᱜᱚᱢᱠᱮ ᱛᱮᱦᱮᱧ ᱫᱚ ᱟᱠᱷᱟᱡ ᱢᱤᱫᱴᱟᱝ ᱴᱚᱯᱤᱠ ᱱᱤᱭᱮᱞᱟᱝ ᱨᱚᱯᱚᱲᱟ ᱡᱮᱢᱚᱱ ᱵᱤᱡᱽᱱᱮᱥ ᱴᱚᱯᱤᱠ ᱦᱮᱸᱥᱮ ᱾ ᱪᱤᱠᱟᱹᱛᱮ ᱟᱵᱚ ᱢᱟᱱᱮ ᱢᱟᱱᱮ ᱞᱟᱹᱴᱩ ᱦᱚᱲ ᱵᱚᱱ ᱵᱮᱱᱟᱜ-ᱟ ᱩᱯᱨᱩᱢ ᱵᱟᱝ ᱠᱷᱟᱡ ᱵᱤᱡᱽᱱᱮᱥ ᱪᱷᱟᱲᱟ ᱟᱢ ᱞᱟᱹᱴᱩ ᱦᱚᱲ ᱵᱟᱢ ᱵᱮᱱᱟᱜ-ᱟ᱾ ᱟᱪᱪᱷᱟ ᱜᱚᱢᱠᱮ ᱛᱟᱦᱚᱞᱮ ᱟᱢ ᱚᱱᱠᱟᱱᱟᱜ ᱵᱤᱡᱽᱱᱮᱥ ᱨᱮᱱᱟᱜ ᱠᱤᱪᱷᱩ ᱜᱟᱱ ᱟᱭᱰᱤᱭᱟ ᱡᱩᱫᱤᱢ ᱞᱟᱹᱭ ᱫᱟᱲᱮᱭᱟᱜ-ᱟ ᱢᱟ ᱞᱟᱹᱭ ᱛᱟᱞᱟᱝ ᱢᱮ᱾
ᱟᱪᱪᱷᱟ ᱟᱪᱪᱷᱟ ᱟᱪᱪᱷᱟ ᱢᱚᱴᱟᱢᱩᱴᱤ ᱟᱞᱤᱧ ᱛᱚ ᱱᱟᱦᱟᱜ ᱱᱚ-ᱚᱭ ᱟᱞᱤᱧ ᱫᱚ ᱱᱟᱦᱟᱜ ᱵᱟᱡᱟᱨ ᱫᱤᱥᱚᱢ ᱨᱮᱞᱤᱧ ᱛᱟᱦᱮᱱ ᱠᱟᱱᱟ ᱦᱮᱸ ᱥᱮ᱾
ᱦᱮᱸ ᱾
ᱛᱚ ᱢᱚᱴᱟᱢᱩᱴᱤ ᱱᱚ-ᱚᱭ ᱵᱟᱡᱟᱨ ᱫᱤᱥᱚᱢ ᱨᱮ ᱦᱮᱡ ᱛᱮ ᱱᱟᱜ ᱟᱹᱞᱤᱧ ᱫᱚᱞᱤᱧ ᱪᱟᱹᱞᱩᱣ ᱟᱠᱟᱜ-ᱟ ᱟᱫᱚ ᱟᱹᱵᱤᱱ ᱜᱮ ᱱᱟᱦᱟᱜ ᱟᱠᱟ ᱨᱮ ᱢᱮᱱᱟᱜ ᱵᱤᱱᱟ ᱚᱱᱠᱟ ᱟᱨᱠᱤ ᱵᱤᱱ ᱞᱟᱹᱭ ᱫᱟᱲᱮᱭᱟ ᱞᱤᱧᱟ?
ᱟᱪᱪᱷᱟ ᱜᱚᱢᱠᱮ ᱟᱹᱞᱤᱧ ᱫᱚ ᱦᱟᱸᱠ ᱠᱷᱟᱡ ᱟᱛᱳ ᱴᱚᱞᱟᱨᱮ ᱢᱮᱱᱟᱜ ᱟᱠᱟᱫ ᱞᱤᱧᱟᱹ ᱟᱹᱞᱤᱧᱟᱜ ᱫᱚ ᱦᱟᱸᱜ ᱠᱷᱟᱡ ᱢᱟᱱᱮ ᱯᱚᱭᱥᱟ ᱠᱚᱫᱚ ᱵᱟᱹᱱᱩᱜ-ᱟ ᱟᱠᱷᱟᱡ ᱡᱟᱭᱜᱟ ᱫᱚ ᱠᱷᱟᱡ ᱟᱹᱰᱤ ᱟᱭᱢᱟ ᱜᱮ ᱢᱮᱱᱟᱜ ᱛᱟᱹᱞᱤᱧᱟ ᱾ ᱛᱟᱦᱚᱞᱮ ᱚᱠᱟ ᱞᱮᱠᱟᱱᱟᱜ ᱵᱤᱡᱽᱱᱮᱥ ᱞᱤᱧ ᱮᱛᱚᱦᱚᱵ ᱞᱮᱠᱷᱟᱱ ᱟᱹᱞᱤᱧ ᱟᱠᱷᱟᱡ ᱟᱠᱷᱟᱡ ᱱᱚᱣᱟ ᱫᱚ ᱢᱤᱫᱴᱟᱝ ᱱᱟᱯᱟᱭ ᱰᱟᱦᱟᱨ ᱥᱮ ᱱᱟᱯᱟᱭ ᱡᱤᱭᱚᱱ ᱞᱤᱧ ᱠᱷᱟᱸᱰᱟᱣ ᱫᱮᱲᱮᱜ ᱾
ᱦᱮᱸ ᱦᱮᱸ ᱛᱚ ᱛᱟᱦᱚᱞᱮ ᱛᱚ ᱦᱟᱥᱟ ᱡᱟᱭᱜᱟ ᱠᱚᱫᱚ ᱢᱚᱴᱟᱢᱩᱴᱤ ᱚᱱᱠᱟ ᱰᱷᱮᱨ ᱜᱮᱭᱟ ᱵᱟᱝ?
ᱦᱮᱸ ᱜᱚᱢᱠᱮ ᱦᱟᱥᱟ ᱡᱟᱭᱜᱟ ᱠᱚᱫᱚ ᱱᱟᱯᱟᱭ ᱵᱟᱲᱟ ᱜᱮᱭᱟ᱾
ᱟᱪᱪᱷᱟ ᱟᱪᱪᱷᱟ ᱟᱪᱪᱷᱟ ᱾ ᱢᱟᱱᱮ ᱟᱹᱞᱤᱧ ᱟᱹᱞᱤᱧᱟᱜ ᱟᱹᱞᱤᱧᱟᱜ ᱟᱨᱠᱤ ᱢᱚᱱᱮ ᱛᱮᱫᱚ ᱱᱤᱛᱚᱜ ᱫᱚ ᱱᱚ-ᱚᱭ ᱛᱚ ᱟᱞᱤᱧ ᱫᱚ ᱦᱟᱹᱜ ᱵᱤᱡᱽᱱᱮᱥ ᱫᱚ ᱮ ᱢᱮᱱᱟᱜ ᱛᱟᱞᱤᱧᱟ ᱯᱮᱭᱟ ᱯᱩᱱᱭᱟ ᱵᱤᱡᱽᱱᱮᱥ ᱢᱮᱱᱟᱜ ᱛᱟᱞᱤᱧᱟ ᱦᱮᱸ ᱥᱮ᱾
ᱟᱪᱪᱷᱟ ᱾
ᱛᱟᱨ ᱢᱚᱫᱽᱫᱷᱮ ᱨᱮ ᱟᱛᱳ ᱫᱤᱥᱚᱢ ᱨᱮ ᱢᱤᱫᱴᱟᱝ ᱢᱮᱱᱟᱜ-ᱟ ᱡᱟᱦᱟᱸ ᱫᱚ ᱦᱩᱭᱩᱜ ᱠᱟᱱᱟ ᱥᱤᱢᱤᱞᱤᱧ ᱪᱟᱥ ᱟᱠᱟᱫ ᱠᱚᱣᱟ᱾
ᱟᱪᱪᱷᱟ ᱜᱚᱝᱠᱮ ᱥᱤᱢ ᱫᱚ ᱪᱤᱞᱤ ᱥᱤᱢ ᱵᱤᱱ ᱪᱟᱥ ᱟᱠᱟᱫ ᱠᱚᱣᱟ?
ᱮᱸᱜ ᱩᱱᱠᱩ ᱪᱤᱞᱤ ᱠᱚ ᱢᱮᱛᱟ ᱠᱚᱣᱟ ᱩᱱᱠᱩ ᱦᱮᱸᱫᱮ ᱦᱮᱸᱫᱮ ᱜᱮᱭᱟ ᱠᱚ᱾ ᱠᱟᱛᱷᱟᱠ ᱠᱟᱛᱷᱟᱠ ᱱᱟᱠ ᱥᱮ ᱪᱤᱞᱤ ᱠᱚ ᱢᱮᱛᱟ ᱠᱚᱣᱟ ᱦᱮᱸ ᱥᱮ᱾
ᱛᱤ ᱠᱚ ᱵᱷᱤᱞᱮ ᱜᱮᱭᱟ ᱦᱸᱮ ᱥᱮ᱾
ᱦᱩᱸ ᱦᱩᱸ ᱡᱟᱹᱥᱛᱤ ᱵᱤᱞᱤ ᱟᱨ ᱩᱱᱠᱩᱣᱟᱜ ᱡᱤᱞ ᱦᱚᱸᱠᱚ ᱡᱚᱢ ᱛᱟᱠᱚᱣᱟ ᱢᱳᱚᱴᱟᱢᱩᱴᱤ ᱩᱱᱠᱩᱣᱟᱜ ᱚᱱᱠᱟ ᱟᱴᱥᱚ ᱱᱚᱥᱚ ᱴᱟᱠᱟ ᱚᱱᱠᱟ ᱠᱮᱡᱤ ᱠᱟᱱ ᱛᱟᱠᱚᱣᱟ᱾
ᱟᱪᱪᱷᱟ ᱛᱟᱦᱚᱞᱮ ᱦᱟᱸᱠᱷᱟᱱᱡ ᱟᱹᱰᱤ ᱱᱟᱯᱟᱭ ᱜᱚᱢᱠᱮ ᱱᱚᱜ-ᱚᱭ᱾ ᱪᱮ ᱟᱹᱵᱤᱱ ᱩᱱᱟᱹᱜ ᱥᱤᱢ ᱵᱤᱱ ᱪᱟᱥ ᱠᱟᱜ ᱠᱚᱛᱮ ᱵᱤᱱ ᱟᱠᱷᱨᱤᱧ ᱟᱠᱷᱨᱤᱧᱮᱫ ᱠᱚᱣᱟ ᱥᱮ ᱵᱤᱱ ᱵᱮᱞᱮ ᱦᱚᱪᱚᱭᱮᱫ ᱠᱚᱣᱟ᱾ ᱱᱚᱣᱟ ᱠᱷᱚᱱᱟᱜ ᱢᱟ ᱟᱹᱰᱤ ᱦᱟᱜᱠᱷᱟᱡ ᱟᱵᱤᱱᱟᱜ ᱯᱨᱚᱯᱷᱤᱴ ᱢᱤᱫᱴᱟᱝ ᱦᱤᱡᱩᱜᱼᱟ᱾
ᱮᱠᱫᱚᱢ ᱮᱠᱫᱚᱢ ᱮᱠᱫᱚᱢ ᱢᱟᱱᱮ ᱮ ᱯᱩᱭᱭᱞᱳ ᱫᱚᱞᱤᱧ ᱞᱟᱹᱭᱟ ᱡᱮ ᱚᱱᱠᱟ ᱢᱟᱱᱮ ᱮᱠᱷᱚᱱ ᱢᱟᱱᱮ ᱮᱠᱷᱚᱱᱚ ᱮᱛᱚᱦᱚᱵ ᱠᱟᱫᱟ ᱵᱤᱱ ᱡᱟᱦᱟᱸᱱᱟᱜ ᱵᱤᱱ ᱮᱛᱚᱦᱚᱵ ᱠᱟᱫᱟ ᱥᱮ ᱟᱣᱨᱤ ᱵᱤᱱ ᱮᱛᱚᱦᱚᱵᱟ ᱟᱨᱠᱤ᱾
ᱵᱟᱝ ᱜᱚᱝᱠᱮ ᱮᱛᱚᱦᱚᱵ ᱫᱚ ᱦᱟᱸᱜ ᱠᱷᱟᱡ ᱟᱹᱞᱤᱧ ᱫᱚ ᱟᱹᱞᱤᱧᱟᱜ ᱪᱤᱱᱛᱟᱹ ᱵᱷᱟᱵᱱᱟ ᱫᱚ ᱦᱩᱭᱩᱜ ᱠᱟᱱᱟ ᱡᱮ ᱟᱹᱞᱤᱧ ᱢᱤᱫᱴᱟᱝ ᱵᱟᱸᱫ ᱦᱟᱸᱜᱠᱟᱡ ᱞᱤᱡ ᱛᱮᱞᱤᱧ ᱦᱟᱛᱟᱣᱟ᱾ ᱞᱤᱡ ᱛᱮ ᱦᱟᱛᱟᱣ ᱠᱟᱛᱮᱫ ᱚᱸᱰᱮ ᱦᱟᱠᱷᱟᱡ ᱦᱟᱹᱠᱩ ᱞᱤᱧ ᱟᱲᱟᱜ ᱠᱚᱛᱮ, ᱟᱲᱟᱜ ᱠᱟᱛᱮᱫ ᱩᱱᱠᱩ ᱡᱚᱢ ᱧᱩ ᱮᱢ ᱨᱮᱱᱟᱜ ᱵᱮᱵᱚᱥᱛᱷᱟᱭᱟᱞᱤᱧ ᱚᱱᱟ ᱥᱟᱶᱛᱮ ᱦᱟᱜᱠᱷᱟᱡ ᱜᱮᱰᱮ ᱦᱟᱠᱷᱟᱡ ᱠᱤᱪᱩ ᱢᱟᱱᱮ ᱢᱤᱫ ᱥᱟᱭ ᱠᱤᱱᱵᱟ ᱵᱟᱨ ᱥᱟᱭ ᱚᱱᱠᱟ ᱦᱟᱸᱜᱠᱷᱟᱡ ᱩᱱᱠᱩ ᱵᱟᱠᱷᱨᱟ ᱛᱮᱦᱚᱸ ᱚᱲᱟᱜ ᱨᱤᱧ ᱛᱮᱭᱟᱨ ᱟᱠᱟᱜ-ᱟ᱾ ᱩᱱᱠᱩ ᱜᱮᱰᱮ ᱪᱟᱥ ᱞᱟᱹᱜᱤᱫ ᱛᱮ᱾ ᱟᱫᱚ ᱜᱮᱰᱮ ᱪᱟᱥ ᱞᱮᱠᱷᱟᱱ ᱜᱮᱰᱮ ᱪᱟᱥ ᱞᱮᱠᱷᱟᱱ ᱧᱮᱞᱚᱜ ᱠᱟᱱᱟ ᱡᱮ ᱱᱚᱜ-ᱚᱭ ᱵᱤᱞᱤ ᱠᱚ ᱡᱟᱦᱟᱸ ᱟᱵᱚ ᱵᱚᱱ ᱡᱚᱢ ᱵᱟᱲᱟᱭᱮᱫ-ᱟ᱾ ᱱᱚᱣᱟ ᱵᱮᱤᱞᱮ ᱠᱚᱨᱮᱱᱟᱜ ᱦᱟᱸᱠᱷᱟᱡ ᱫᱟᱢ ᱢᱟ ᱱᱚᱣᱟ ᱵᱚᱭᱞᱟᱨ ᱵᱮᱞᱮ ᱜᱮ ᱦᱟᱸᱜᱠᱷᱟᱡ ᱱᱤᱛᱚᱜ ᱤᱨᱟᱹᱞ ᱴᱟᱠᱟ ᱠᱟᱛᱮ ᱪᱟᱞᱟᱜ ᱠᱟᱱᱟ᱾ ᱛᱟᱦᱚᱞᱮ ᱜᱮᱰᱮ ᱵᱤᱞᱤ ᱨᱮᱱᱟᱜ ᱫᱟᱢ ᱫᱚ ᱦᱟᱠᱟᱱᱡ ᱜᱮᱞᱵᱟᱨ ᱴᱟᱠᱟ ᱛᱮᱫ ᱦᱩᱭᱩᱜ-ᱟ᱾ ᱢᱚᱴᱟᱢᱩᱴᱤ ᱦᱟᱠᱷᱟᱱ ᱱᱚᱣᱟ ᱨᱮᱦᱚᱸ ᱞᱟᱵᱷ ᱫᱚ ᱢᱮᱱᱟᱜ-ᱟ᱾
ᱮᱠᱫᱚᱢ ᱱᱚᱣᱟ ᱫᱚ ᱟᱹᱰᱤ ᱟᱹᱰᱤ ᱮᱠᱫᱚᱢ ᱪᱮᱫ ᱤᱧ ᱪᱤᱫᱠᱟᱞᱤᱧ ᱞᱟᱹᱭᱟ ᱢᱟᱱᱮ ᱟᱹᱰᱤ ᱱᱟᱯ ᱯᱟᱭ ᱵᱤᱱ ᱩᱭᱦᱟᱹᱨ ᱵᱷᱟᱵᱽᱱᱟᱣ ᱟᱠᱟᱟᱜ-ᱟ ᱦᱮᱸ ᱥᱮ᱾ ᱦᱚᱸᱜ-ᱚᱭ ᱡᱮ ᱚᱸᱭ ᱜᱮᱰᱮ ᱵᱤᱱ ᱪᱟᱥ ᱠᱚᱣᱟ ᱦᱮᱸᱥᱮ᱾
ᱦᱮᱸ ᱜᱚᱝᱠᱮ᱾
ᱟᱨ ᱱᱩᱝᱠᱩ ᱜᱮᱰᱮ ᱫᱚ ᱢᱟᱱᱮ ᱩᱱᱠᱩᱣᱟᱜ ᱟᱨᱠᱤ ᱵᱷᱟᱜᱤ ᱫᱤᱠ ᱞᱤᱧ ᱞᱟᱹᱭᱟᱵᱤᱱ ᱠᱟᱱᱟ ᱮᱸᱜ ᱱᱩᱠᱩ ᱜᱮᱰᱮ ᱫᱚ ᱢᱤᱫ ᱫᱷᱟᱣ ᱢᱟᱱᱮ ᱵᱤᱞᱤ ᱠᱚ ᱮᱛᱚᱦᱚᱵ ᱞᱮᱠᱷᱟᱱ ᱦᱮᱸᱥᱮ᱾
ᱦᱮᱸ ᱜᱚᱝᱠᱮ᱾
ᱮᱠᱫᱚᱢ ᱯᱩᱱ ᱢᱚᱬᱮ ᱪᱟᱸᱫᱳ ᱠᱚ ᱮᱠᱫᱚᱢ ᱞᱮᱛᱟᱲ ᱨᱮᱠᱚ ᱵᱤᱞᱤ ᱤᱫᱤᱭᱟ᱾
ᱦᱮᱸ ᱜᱚᱝᱠᱮ᱾
ᱟᱨ ᱟᱨ ᱟᱹᱵᱤᱱ ᱡᱮᱦᱮᱛᱩ ᱵᱤᱱ ᱞᱟᱹᱭᱮᱫᱼᱟ ᱡᱮ ᱚᱱᱠᱟ ᱢᱤᱫᱥᱚ ᱵᱟᱨᱥᱚᱴᱤ ᱵᱤᱱ ᱪᱟᱥ ᱠᱚᱣᱟ ᱦᱮᱸᱥᱮ᱾
ᱦᱮᱸ᱾
ᱦᱮᱸ ᱛᱟᱦᱚᱞᱮ ᱢᱳᱴᱟ ᱢᱩᱴᱤ ᱚᱸᱰᱮ ᱫᱚ ᱟᱵᱤᱱᱟᱜ ᱟᱹᱰᱤᱜᱟᱱ ᱯᱨᱚᱯᱷᱤᱴ ᱦᱩᱭ ᱫᱟᱲᱮᱭᱟᱜᱼᱟ᱾ ᱢᱟᱱᱮ ᱚᱱᱠᱟᱜᱮ ᱚᱱᱠᱟ ᱦᱤᱥᱟᱹᱵ ᱛᱮ ᱟᱹᱵᱤᱱ ᱚᱱᱟ ᱵᱟᱸᱫᱷ ᱦᱚᱸ ᱧᱮᱞ ᱦᱩᱭᱩᱜ ᱛᱟᱵᱤᱱᱟ᱾ ᱮ ᱢᱟᱨᱟᱝ ᱧᱚᱜ ᱧᱮᱞ ᱛᱮ ᱟᱨᱠᱤ᱾
ᱦᱮᱸ ᱜᱚᱝᱠᱮ ᱮᱠᱫᱚᱢ ᱡᱚᱛᱷᱟᱛ ᱜᱮᱵᱤᱱ ᱞᱟᱹᱭ ᱠᱟᱜ-ᱟ ᱢᱟᱱᱮ ᱵᱟᱸᱷ ᱠᱚᱫᱚ ᱦᱟᱸᱠᱟᱱᱡ ᱞᱟᱹᱴᱷᱩ ᱧᱚᱜ ᱜᱮᱭᱟ ᱦᱟᱸᱠᱷᱟᱡ᱾ ᱟᱫᱚ ᱧᱮᱞᱚᱜ ᱠᱟᱱᱟ ᱡᱮ ᱵᱟᱸᱫᱽᱷ ᱨᱮ ᱡᱩᱫᱤ ᱟᱹᱞᱤᱧ ᱜᱮᱰᱮ ᱞᱤᱧ ᱟᱲᱟᱜ ᱠᱚᱣᱟ ᱛᱟᱦᱚᱞᱮ ᱜᱚᱝᱠᱮ ᱦᱟᱹᱠᱩ ᱠᱚᱫᱚ ᱠᱚ ᱡᱚᱢ ᱦᱚᱪᱩᱜ ᱟᱥᱮ ᱵᱟᱝᱠᱚ ᱡᱚᱢ ᱦᱚᱪᱚᱜ ᱜᱮᱭᱟ ᱱᱩᱠᱩ ᱜᱮᱰᱮ ᱴᱷᱮᱱ?
ᱮᱠᱫᱚᱢ ᱱᱚᱣᱟ ᱫᱚ ᱮᱠᱫᱚᱢ ᱟᱹᱰᱤ ᱡᱚᱛᱷᱟᱛ ᱠᱩᱠᱞᱤ ᱵᱤᱱ ᱫᱚᱦᱚ ᱠᱟᱜ-ᱟ᱾ ᱢᱟᱱᱮ ᱮ ᱡᱚᱠᱷᱚᱱ ᱯᱳᱭᱞᱳ ᱦᱟᱹᱠᱩ ᱵᱤᱱ ᱟᱲᱟᱜ ᱠᱚᱣᱟ ᱦᱳᱭᱥᱮ ᱛᱚᱠᱷᱚᱱ ᱫᱚ ᱦᱟᱹᱠᱩ ᱫᱚ ᱠᱟᱹᱴᱤᱡ ᱜᱮᱠᱚ ᱛᱟᱦᱮᱱᱟ, ᱛᱚᱠᱷᱚᱱ ᱫᱚ ᱩᱱᱠᱩ ᱦᱟᱹᱠᱩ ᱵᱩᱡᱽ ᱫᱟᱲᱮᱭᱟᱜᱼᱟ ᱡᱮ ᱱᱩᱠᱩ ᱫᱚ ᱪᱤᱠᱤ ᱠᱟᱱᱟ ᱠᱩ, ᱪᱤᱞᱤ ᱵᱟᱝ ᱠᱟᱱᱟ ᱠᱩ ᱛᱚᱠᱷᱚᱱ ᱫᱚᱠᱚ ᱡᱚᱢ ᱦᱚᱪᱣᱟᱜᱼᱟ, ᱦᱳᱭᱥᱮ᱾ ᱛᱟᱦᱞᱮ, ᱟᱹᱵᱤᱱ ᱚᱱᱟ ᱡᱟᱸᱦᱟ ᱦᱟᱹᱠᱩ ᱟᱲᱟᱜ ᱨᱮᱱᱟᱜ ᱵᱤᱱ ᱪᱤᱱᱛᱟᱹ ᱭᱮᱫᱟ ᱦᱟᱹᱠᱩ ᱟᱲᱟᱜ ᱜᱟᱱᱚᱜᱼᱟ, ᱚᱱᱟ ᱚᱱᱟ ᱵᱟᱸᱫᱽ ᱨᱮᱜᱮ ᱦᱟᱹᱠᱩ ᱟᱲᱟᱜ ᱜᱟᱱᱚᱜᱼᱟ ᱡᱟᱦᱟᱸ ᱜᱮ ᱵᱟᱸᱫᱽ ᱨᱮ ᱟᱵᱮᱱ ᱨᱮᱱ ᱜᱮᱰᱮ ᱠᱚ ᱛᱟᱸᱦᱮᱱᱟ? ᱦᱮᱸ ᱥᱮ, ᱢᱮᱱᱠᱷᱟᱱ ᱟᱹᱵᱤᱱ ᱯᱳᱭᱞᱳ ᱡᱚᱠᱷᱚᱱ ᱵᱤᱱ ᱟᱲᱟᱜ ᱠᱚᱣᱟ ᱛᱚᱠᱷᱚᱱ ᱫᱚ ᱢᱮᱫᱴᱟᱝ ᱦᱩᱰᱤᱧ ᱧᱚᱜ ᱯᱩᱠᱷᱨᱤ ᱨᱮ ᱩᱱᱠᱩ ᱟᱲᱟᱜ ᱠᱟᱛᱮ ᱠᱟᱹᱴᱤᱡ ᱞᱟᱹᱴᱷᱩ ᱦᱚᱪᱚ ᱦᱳᱭᱳᱜ ᱛᱟᱵᱤᱱᱟ᱾
ᱦᱟᱠᱳ ᱠᱚ᱾
ᱦᱩᱸ ᱦᱩᱸ ᱦᱩᱸ᱾ ᱟᱨ ᱵᱟᱠᱷᱟᱡ ᱫᱚ ᱡᱩᱫᱤ ᱠᱟᱹᱴᱤᱡ ᱨᱮᱜᱮ ᱩᱱᱠᱩ ᱜᱮᱰᱮ ᱦᱚᱸᱠᱩ ᱛᱟᱸᱦᱮᱱᱟ ᱦᱟᱹᱠᱩ ᱦᱟᱸᱠᱚ ᱛᱟᱦᱮᱱᱟ ᱛᱟᱦᱞᱮ ᱛᱚ ᱦᱟᱹᱠᱩ ᱫᱚ ᱮᱠᱟᱞ ᱜᱮ ᱵᱟᱠᱚ ᱛᱟᱸᱦᱮᱱᱟ᱾
ᱦᱮᱸ ᱜᱚᱢᱠᱮ ᱮᱠᱫᱚᱢ ᱡᱚᱛᱷᱟᱛ ᱵᱤᱱ ᱞᱟᱹᱭ ᱠᱟᱜᱼᱟ, ᱱᱚᱜᱼᱚᱭ ᱱᱤᱛᱚᱜᱼᱟᱜ ᱡᱩᱜᱽ ᱨᱮ ᱧᱮᱞᱚᱜ ᱠᱟᱱᱟ ᱡᱟᱸᱦᱟᱱᱟᱜ ᱛᱮ ᱡᱩᱫᱤ ᱵᱟᱝ ᱠᱚ ᱪᱤᱥᱴᱟᱱᱚᱜᱼᱟ ᱫᱤᱭᱮ ᱵᱚᱞ ᱛᱟᱯᱚᱨᱮ ᱡᱟᱸᱦᱟᱱᱟᱜ ᱚᱱᱞᱟᱭᱤᱱ ᱫᱚᱠᱟᱱ ᱱᱚᱣᱟ ᱠᱚᱫᱚ ᱵᱟᱠᱷᱟᱡ ᱤᱧ ᱫᱚᱧ ᱞᱟᱹᱭᱟ ᱟᱨᱟᱢ ᱨᱮᱱᱟᱜ ᱠᱟᱹᱢᱤ ᱠᱟᱱᱟ, ᱵᱤᱥᱤ ᱠᱷᱟᱴᱟᱞᱤ ᱵᱟᱹᱱᱩᱜᱼᱟ, ᱢᱮᱱᱠᱷᱟᱱ ᱯᱚᱭᱥᱟ ᱫᱚ ᱵᱷᱟᱜᱮ ᱜᱮ ᱢᱮᱱᱟᱜᱼᱟ, ᱟᱢ ᱡᱩᱫᱤ ᱠᱟᱱᱴᱤᱱᱤᱭᱩ ᱯᱚᱭᱥᱟ ᱤᱱᱠᱟᱢ ᱥᱟᱱᱟᱭᱮᱫ ᱢᱮᱭᱟ ᱛᱟᱦᱞᱮ ᱜᱮᱰᱮ ᱟᱹᱥᱩᱞ ᱠᱚᱢ᱾ ᱟᱢ ᱡᱩᱫᱤ ᱡᱟᱥᱛ ᱢᱟᱱᱮ ᱪᱟᱸᱫᱳ ᱞᱮᱠᱟ ᱢᱟᱱᱮ ᱥᱚᱨᱠᱟᱨᱤ ᱵᱮᱛᱚᱱ ᱞᱮᱠᱟ ᱡᱩᱫᱤ ᱤᱱᱠᱟᱢ ᱥᱟᱱᱟᱭᱮᱫ ᱢᱮᱭᱟ ᱛᱟᱦᱚᱞᱮ ᱵᱚᱭᱞᱟᱨ ᱪᱟᱥ ᱠᱚᱢ᱾ ᱢᱟᱱᱮ ᱜᱮᱰᱮᱢ ᱪᱟᱥ ᱞᱮᱠᱚ ᱠᱷᱟᱱ ᱚᱠᱟ ᱞᱮᱠᱟ, ᱢᱟᱱᱮ ᱯᱨᱚᱛᱤᱫᱤᱱ ᱜᱮᱛᱚ ᱵᱮᱞᱮᱢ ᱧᱟᱢᱮᱫᱼᱟ ᱯᱨᱚᱛᱤᱫᱤᱱ ᱜᱮᱢ ᱟᱠᱷᱨᱤᱧ ᱫᱟᱲᱮᱭᱟᱜᱼᱟ ᱱᱚᱣᱟ ᱠᱚ ᱵᱟᱠᱷᱟᱡ᱾
ᱮᱠᱫᱚᱢ ᱮᱠᱫᱚᱢ ᱚᱱᱮ ᱛᱚ ᱚᱱᱟ ᱛᱚᱞᱤᱧ ᱞᱟᱹᱭ ᱠᱮᱜ-ᱟ ᱢᱟᱱᱮ ᱯᱩᱱ ᱢᱚᱬᱮ ᱪᱟᱸᱫᱳ ᱫᱚ ᱮᱠᱟᱞ ᱜᱮ ᱧᱮᱞ ᱵᱟᱝ ᱦᱳᱭᱳᱜᱼᱟ ᱟᱨ ᱢᱟᱱᱮ ᱢᱤᱫᱥᱚ ᱵᱟᱨᱥᱚ ᱴᱤ ᱡᱩᱫᱤ ᱜᱮᱰᱮ ᱠᱚ ᱛᱟᱸᱦᱮᱱᱟ ᱛᱟᱦᱞᱮ ᱠᱷᱟᱱ ᱯᱷᱩᱱ ᱢᱚᱬᱮ ᱪᱟᱫᱩ ᱫᱚ ᱪᱮᱫᱟᱜ? ᱢᱟᱱᱮ ᱱᱩᱠᱩ ᱦᱚᱭᱛᱳ ᱚᱨᱫᱮᱠ ᱢᱤᱫᱥᱚᱴᱤ ᱯᱩᱱ ᱢᱚᱬᱮ ᱪᱟᱸᱫᱚ ᱠᱚ ᱵᱤᱞᱤ ᱠᱮᱫᱟ ᱟᱨᱚ ᱢᱤᱫᱥᱚ ᱴᱤ ᱯᱩᱱ ᱢᱚᱬᱮ ᱪᱟᱸᱫᱚ ᱢᱟᱱᱮ ᱥᱟᱨᱟ ᱵᱚᱪᱷᱚᱨ ᱜᱮ ᱟᱹᱵᱤᱱ ᱵᱤᱞᱤ ᱛᱮᱫᱚ ᱵᱟᱹᱵᱤᱱ ᱚᱰᱷᱟᱵᱚᱜ-ᱟ, ᱵᱤᱞᱤ ᱟᱹᱠᱷᱨᱤᱧ ᱛᱮᱜᱮ ᱟᱵᱤᱱᱟᱜ ᱢᱟᱱᱮ ᱫᱤᱱ ᱠᱚᱫᱚ ᱪᱟᱞᱟᱜᱼᱟ᱾
ᱦᱮᱸ ᱜᱚᱢᱠᱮ ᱟᱨᱚ ᱧᱮᱞᱚᱜ ᱠᱟᱱᱟ ᱡᱮ ᱦᱟᱸᱜ ᱠᱷᱟᱡ ᱱᱤᱛᱚᱜ ᱟᱵᱚ ᱦᱟᱜᱠᱷᱟᱡ ᱛᱚᱣᱟ ᱨᱮᱱᱟᱜ ᱫᱟᱢ ᱫᱚᱢᱮ ᱡᱟᱹᱥᱛᱤᱜ ᱠᱟᱱᱟ, ᱡᱟᱦᱟᱸ ᱧᱩᱭᱟᱵᱚᱱ ᱛᱚᱣᱟ ᱠᱤᱝᱵᱟ ᱪᱟ ᱠᱚᱨᱮ ᱡᱟᱸᱦᱟ ᱠᱚ ᱮᱢᱟᱜ ᱠᱟᱱᱟ᱾ ᱚᱱᱟ ᱦᱚᱸ ᱦᱟᱸᱜ ᱠᱷᱟᱡ ᱞᱤᱧ ᱪᱤᱱᱛᱟᱹ ᱵᱷᱟᱵᱽᱱᱟ ᱭᱮᱫᱼᱟ ᱡᱮ ᱢᱟᱨᱟᱝ ᱢᱟᱨᱟᱝ ᱞᱟᱹᱴᱷᱩ ᱞᱟᱹᱴᱷᱩ ᱜᱟᱹᱭ ᱟᱹᱥᱩᱞ ᱠᱟᱛᱮᱫ ᱡᱟᱸᱦᱟᱸᱭ ᱯᱚᱱᱨᱚ ᱠᱮᱡᱤ, ᱫᱚᱥ ᱠᱮᱡᱤ ᱛᱚᱣᱟ ᱠᱚ ᱮᱢᱚᱜᱼᱟ, ᱱᱩᱠᱩ ᱦᱟᱛᱟᱣ ᱠᱟᱛᱮᱜ ᱮ ᱟᱹᱥᱩᱞ ᱵᱟᱲᱟ ᱠᱚ ᱦᱳᱭᱳᱜᱼᱟ, ᱟᱹᱥᱩᱞ ᱠᱟᱛᱮᱫ ᱟᱫᱚ ᱦᱟᱸᱜ ᱠᱷᱟᱡ ᱩᱱᱠᱩᱣᱟᱜ ᱛᱚᱣᱟ ᱠᱚᱦᱚᱸ ᱟᱹᱠᱷᱨᱤᱧ ᱞᱮᱠᱷᱟᱱ ᱵᱷᱟᱜᱮ ᱢᱮᱫᱴᱟᱝ ᱞᱟᱵᱷ ᱢᱮᱱᱟᱜᱼᱟ᱾
ᱮᱠᱫᱚᱢ ᱮᱠᱫᱚᱢ ᱱᱚᱣᱟ ᱫᱚ ᱡᱚᱛᱷᱟᱛ ᱠᱟᱛᱷᱟ, ᱱᱤᱛᱚᱜ ᱡᱟᱸᱦᱟᱸᱭ ᱮᱸ ᱟᱵᱚᱨᱮᱱ ᱡᱟᱦᱟᱸᱭ ᱡᱩᱣᱟᱹᱱ ᱠᱚᱲᱟ ᱠᱚ ᱢᱮᱱᱟᱜ ᱠᱚᱣᱟ ᱦᱮᱸᱥᱮ
ᱦᱮᱸ
ᱩᱱᱠᱩ ᱢᱟᱱᱮ ᱮᱠᱷᱚᱱᱚ ᱱᱚᱣᱟ ᱵᱤᱡᱽᱱᱮᱥ ᱫᱤᱠ ᱫᱤᱭᱮ ᱫᱚ ᱮᱠᱷᱚᱱᱚ ᱵᱟᱠᱚ ᱵᱩᱡ ᱟᱠᱟᱫ ᱛᱟᱵᱚᱱᱟ, ᱡᱷᱚᱛᱚ ᱦᱚᱲᱟᱜ ᱵᱚᱦᱚᱜ ᱨᱮᱜᱮ ᱢᱤᱫᱴᱟᱝ ᱜᱮ ᱤᱭᱟᱹ ᱪᱟᱞᱟᱜ ᱠᱟᱱ ᱛᱟᱠᱚᱣᱟ ᱡᱮ ᱪᱟ ᱪᱟᱹᱠᱨᱤ ᱧᱟᱢ ᱦᱳᱭᱳᱜᱼᱟ ᱪᱟᱹᱠᱨᱤ ᱧᱟᱢ ᱦᱳᱭᱳᱜᱼᱟ, ᱦᱳᱭᱥᱮ᱾ ᱢᱮᱱᱠᱷᱟᱱ ᱱᱚᱜᱼᱚᱭ ᱡᱮ ᱵᱤᱡᱽᱱᱮᱥ ᱢᱤᱫ ᱫᱷᱟᱣ ᱮᱢ ᱮᱛᱚᱦᱚᱵ ᱞᱮᱠᱷᱟᱱ ᱟᱢ ᱛᱮ ᱠᱩᱥᱤ ᱨᱟᱹᱥᱠᱟᱹ ᱛᱮᱢ ᱦᱟᱱᱛᱮ ᱱᱟᱛᱮᱢ ᱪᱟᱞᱟᱣ ᱫᱟᱲᱮᱭᱟᱜᱼᱟ, ᱟᱨ ᱢᱤᱫ ᱢᱤᱫᱴᱟᱝ ᱪᱟᱹᱠᱨᱤ ᱨᱮᱱᱟᱜ ᱫᱚ ᱛᱤᱱᱟᱹᱜ ᱴᱟᱠᱟ ᱛᱟᱸᱦᱮᱱᱟ ᱢᱮᱫᱴᱟᱝ ᱦᱤᱥᱟᱹᱵ ᱠᱚᱨᱟ ᱴᱟᱠᱟ ᱛᱟᱸᱦᱮᱱᱟ ᱟᱢ ᱦᱤᱥᱟᱹᱵ ᱢᱟᱱᱮ ᱪᱟᱸᱫᱳ ᱪᱟᱵᱟᱭᱮᱱᱟ ᱦᱮᱸ ᱥᱮ‍?
ᱦᱮᱸ ᱜᱚᱢᱠᱮ᱾
ᱟᱨ ᱪᱟᱸᱫᱳ ᱪᱟᱵᱟᱭᱮᱱᱟ ᱪᱟᱸᱫᱳ ᱢᱩᱪᱟᱹᱫ ᱨᱮ ᱟᱫᱚ ᱚᱱᱟ ᱦᱤᱥᱟᱹᱵ ᱨᱮᱱᱟᱜ ᱴᱟᱠᱟᱢ ᱧᱟᱢ ᱠᱮᱫᱟ, ᱢᱮᱱᱠᱷᱟᱱ ᱵᱤᱡᱽᱱᱮᱥ ᱨᱮᱫᱚ ᱚᱱᱠᱟ ᱫᱚ ᱵᱟᱝ, ᱟᱹᱛᱷᱟᱹᱱ ᱴᱟᱠᱟ᱾
ᱮᱠᱫᱚᱢ ᱡᱚᱛᱷᱟᱛ ᱜᱮᱢ ᱞᱟᱹᱭ ᱠᱟᱜᱼᱟ ᱜᱚᱢᱠᱮ, ᱟᱨᱚ ᱧᱮᱞᱚᱜ ᱠᱟᱱᱟ ᱡᱮ ᱱᱚᱜᱼᱚᱭ ᱟᱢ ᱡᱩᱫᱤ ᱟᱨᱚ ᱵᱷᱩᱥᱤᱢᱟᱞ ᱫᱚᱠᱟᱱᱮᱢ ᱠᱷᱩᱞᱟᱹᱣᱟ, ᱱᱚᱣᱟ ᱨᱮᱦᱚᱸ ᱢᱚᱴᱟᱢᱩᱴᱤ ᱵᱷᱟᱜᱮ ᱦᱟᱜ ᱠᱷᱟᱡ ᱞᱟᱵᱷ ᱫᱚ ᱢᱮᱱᱟᱜᱼᱟ᱾ ᱡᱮᱢᱚᱱ ᱱᱟᱯᱟᱭ ᱧᱚᱜ ᱡᱩᱫᱤ ᱚᱱᱠᱟᱢ ᱤᱭᱟᱹᱢ ᱮᱢ ᱫᱟᱲᱮᱭᱟ ᱠᱚᱣᱟ ᱢᱟᱱᱮ ᱦᱟᱱᱟ ᱫᱚᱠᱟᱱ ᱱᱚᱣᱟ ᱫᱚᱠᱟᱱ ᱫᱚᱠᱟᱱ ᱥᱟᱯᱞᱟᱭ ᱡᱩᱫᱤᱢ ᱮᱢ ᱫᱟᱲᱮᱭᱟ ᱠᱚ ᱱᱚᱣᱟ ᱛᱮᱦᱚᱸ ᱢᱮᱫᱴᱟᱝ ᱟᱹᱰᱤ ᱢᱟᱨᱟᱝ, ᱢᱮᱫᱴᱟᱝ ᱞᱟᱹᱴᱷᱩ ᱦᱚᱲᱮᱢ ᱛᱮᱭᱟᱨ ᱫᱟᱲᱮᱭᱟᱜ-ᱟ, ᱦᱟᱸᱜ ᱠᱷᱟᱡ᱾
ᱮᱠᱫᱚᱢ ᱮᱠᱫᱚᱢ ᱮᱠᱫᱚᱢ ᱮᱠᱫᱚᱢ᱾ ᱟᱨ ᱱᱚᱜ-ᱚᱭ ᱡᱟᱦᱟᱸ ᱤᱭᱟᱹ ᱜᱮᱰᱮ ᱪᱟᱥ ᱢᱟᱱᱮ ᱜᱮᱰᱮ ᱪᱟᱥ ᱫᱚ ᱜᱮᱰᱮ ᱪᱟᱥ ᱥᱩᱢᱩᱝ ᱫᱚ ᱵᱟᱝ ᱮᱸ ᱜᱮᱰᱮ ᱟᱨ ᱦᱟᱹᱠᱩ ᱵᱤᱱ ᱞᱟᱹᱭ ᱠᱮᱜ-ᱟ ᱦᱮᱸ ᱥᱮ?
ᱦᱮᱸ
ᱛᱚ ᱱᱚᱣᱟ ᱵᱤᱡᱽᱱᱮᱥ ᱫᱚ ᱢᱤᱫᱴᱟᱝ ᱪᱮᱫ ᱠᱟᱞᱤᱧ ᱞᱟᱹᱭᱟ, ᱡᱮ ᱱᱚᱣᱟ ᱫᱚ ᱩᱱᱟᱹᱜ ᱠᱷᱟᱹᱴᱟᱹᱞᱤ ᱦᱚᱸ ᱵᱟᱹᱱᱩᱜ-ᱟ᱾ ᱟᱹᱰᱤ ᱟᱨᱟᱢ ᱨᱮᱱᱟᱜ ᱜᱮ ᱠᱟᱱᱟ ᱱᱚᱣᱟ ᱦᱚᱸ᱾
ᱦᱮᱸ ᱜᱚᱝᱠᱮ ᱮᱠᱫᱚᱢ ᱡᱚᱛᱷᱟᱛ ᱟᱱᱮ ᱡᱚᱢ ᱜᱮᱛᱚ ᱵᱟᱨ ᱯᱮ ᱫᱷᱟᱣ ᱮᱢᱟ ᱠᱚ ᱦᱩᱭᱩᱜ-ᱟ᱾ ᱚᱱᱟ ᱠᱷᱟᱱ ᱜᱮ ᱦᱩᱭᱱᱟ ᱟᱨ ᱵᱟᱫᱽ ᱵᱟᱹᱠᱤ ᱫᱟᱜ ᱨᱮᱢ ᱟᱲᱟᱜ ᱜᱤᱰᱤ ᱠᱟᱜ ᱠᱚᱣᱟ ᱟᱫᱚ ᱦᱟᱸᱜ ᱠᱷᱟᱡ ᱧᱮᱞ ᱦᱚᱸ ᱵᱟᱝ ᱦᱩᱭᱩᱜ
ᱮᱠᱫᱚᱢ ᱮᱠᱫᱚᱢ ᱮᱠᱫᱚᱢ ᱮᱠᱫᱚᱢ, ᱚᱱᱟ ᱥᱟᱶᱛᱮ ᱡᱩᱫᱤ ᱮ ᱥᱤᱢ ᱵᱤᱱ ᱢᱟᱱᱮ ᱡᱟᱦᱟᱸ ᱡᱟᱦᱟᱸ ᱟ- ᱛᱩ ᱠᱚᱨᱮᱱ ᱡᱟᱦᱟᱸᱭ ᱥᱤᱢ ᱟᱨᱠᱤ ᱚᱱᱠᱟ ᱠᱚ ᱞᱟᱹᱭᱟ ᱦᱮᱸᱥᱮ, ᱦᱮᱸ ᱟᱹᱛᱩ ᱠᱚᱨᱮ ᱵᱚᱱ ᱚᱱᱠᱟ ᱚᱲᱟᱜ ᱠᱚᱨᱮ ᱵᱚᱱ ᱟᱹᱥᱩᱞ ᱠᱚᱣᱟ᱾ ᱚᱱᱟ ᱥᱟᱶᱛᱮ ᱡᱩᱫᱤ ᱩᱱᱠᱩ ᱥᱤᱢ ᱵᱤᱱ ᱪᱟᱥ ᱫᱟᱲᱮᱭᱟ ᱠᱚᱣᱟ᱾ ᱛᱟᱦᱚᱞᱮ ᱟᱨᱚ ᱩᱱᱠᱩ ᱫᱚ ᱚᱱᱮ ᱟᱲᱟᱜ ᱜᱤᱲᱤ ᱞᱮᱠᱚ ᱠᱷᱟᱱ ᱜᱮ ᱢᱟᱱᱮ ᱟᱹᱛᱷᱟᱹᱱ ᱴᱟᱠᱟ ᱦᱩᱭᱩᱜ-ᱟ᱾
ᱦᱮᱸ ᱜᱚᱝᱠᱮ ᱱᱤᱛᱚᱜ ᱟᱜ ᱱᱤᱛᱳᱜ-ᱟᱜ ᱵᱟᱡᱟᱨ ᱨᱮ ᱧᱮᱞᱚᱜ ᱠᱟᱱᱟ ᱦᱟᱸᱜ ᱠᱷᱟᱡ ᱫᱮᱥᱤ ᱥᱤᱢ ᱨᱮᱱᱟᱜ ᱫᱟᱢ ᱦᱚᱸ ᱟᱹᱰᱤ ᱵᱟᱹᱲᱛᱤ ᱜᱮᱭᱟ ᱟᱨ ᱫᱮᱥᱤ ᱥᱤᱢ ᱛᱟᱦᱮᱸ ᱠᱷᱟᱡ ᱟᱹᱰᱤ ᱢᱟᱱᱮ ᱯᱮᱲᱟ ᱯᱟᱹᱲᱦᱟᱹ ᱠᱚᱠᱚ ᱦᱮᱡ ᱞᱮᱠᱷᱟᱱ ᱢᱟᱱᱮ ᱡᱚᱢ, ᱧᱩ ᱵᱟᱠᱷᱨᱟ ᱛᱮᱠᱚ ᱯᱟᱸᱡᱟ ᱠᱚᱣᱟ᱾ ᱛᱚ ᱟᱫᱚ ᱚᱱᱟ ᱠᱷᱟᱹᱛᱤᱨ ᱛᱮ ᱱᱩᱠᱩ ᱫᱮᱥᱤ ᱥᱤᱢ-ᱟᱜ ᱫᱟᱢ ᱛᱟᱦᱮᱸ ᱠᱷᱟᱡ ᱢᱚᱬᱮ ᱥᱟᱭ ᱴᱟᱠᱟ ᱠᱟᱛᱮᱫ᱾ ᱠᱮᱡᱤ ᱪᱟᱞᱟᱜ ᱠᱟᱱᱟ ᱟᱞᱮ ᱥᱮᱫ ᱫᱚ ᱦᱟᱸᱜ ᱠᱷᱟᱡ ᱟᱯᱮ ᱥᱮᱫ ᱫᱚ ᱜᱚᱝᱠᱮ ᱚᱠᱟ ᱞᱮᱠᱟ ᱠᱮᱡᱤ ᱪᱟᱞᱟᱜ ᱠᱟᱱᱟ?
ᱮ ᱫᱮᱥᱤ ᱥᱤᱢ ᱨᱮᱱᱟᱜ ᱠᱮᱡᱤ ᱫᱚ ᱪᱟᱞᱟᱜ ᱠᱟᱱᱟ ᱟᱞᱮ ᱥᱮᱫ ᱫᱚ ᱠᱟᱹᱴᱤᱡ ᱦᱚᱭ ᱛᱚ ᱠᱟᱹᱴᱤᱡ ᱠᱚᱢ ᱧᱚᱜ ᱜᱮᱭᱟ ᱦᱟᱞᱠᱟ᱾ ᱮ ᱯᱮᱥᱟᱭ ᱢᱚᱬᱮ ᱜᱮᱞ, ᱯᱮᱥᱟᱭ ᱢᱚᱬᱮ ᱜᱮᱞ ᱠᱟᱛᱮ ᱪᱟᱞᱟᱜ ᱠᱟᱱᱟ᱾
ᱦᱳᱭ ᱚᱱᱠᱟ ᱜᱮ ᱦᱟᱱᱟ ᱱᱟᱣᱟ ᱴᱚᱴᱷᱟ ᱠᱚᱨᱮᱝ ᱚᱠᱟ ᱞᱮᱠᱟ ᱫᱟᱢ ᱦᱟᱸᱜ ᱠᱷᱟᱡ ᱟᱪᱪᱷᱟ ᱜᱚᱝᱠᱮ ᱛᱟᱦᱚᱞᱮ ᱟᱯᱮ ᱫᱚ ᱱᱚ ᱫᱮᱥᱤ ᱥᱤᱢ ᱠᱚᱫᱚ ᱦᱟᱸ-ᱠᱷᱟᱡ ᱦᱟᱴ ᱨᱮᱯᱮ ᱟᱹᱠᱷᱨᱤᱧ ᱠᱚᱣᱟ ᱥᱮ ᱟᱹᱛᱩ ᱟᱹᱛᱩ ᱨᱮᱜᱮ ᱠᱚ ᱦᱤᱡᱩᱜ ᱠᱟᱱᱟ?
ᱦᱮᱸ ᱟᱞᱮ ᱥᱮᱫ ᱫᱚ ᱱᱟᱦᱟᱜ ᱚᱱᱠᱟ ᱫᱮᱥᱤ ᱥᱤᱢ ᱠᱚᱫᱚ ᱱᱟᱦᱟᱜ ᱚᱱᱠᱟ ᱟᱹᱛᱩ ᱟᱹᱛᱩ ᱠᱚᱨᱮ ᱠᱚ ᱦᱤᱡᱩᱜ ᱜᱮᱭᱟ᱾ ᱮ ᱯᱟᱹᱭ ᱟᱹᱰᱤ ᱞᱮᱠᱟᱱ ᱯᱟᱹᱭᱠᱟᱹᱨ ᱠᱚ ᱦᱤᱡᱩᱜ-ᱟ, ᱟᱫᱚ ᱚᱸᱰᱮ ᱠᱷᱚᱱᱟᱜ ᱠᱚ ᱤᱫᱤ ᱠᱚᱣᱟ ᱟᱨᱠᱤ᱾
ᱦᱮᱸ ᱚᱱᱠᱟ ᱜᱮ ᱦᱟᱠᱷᱟᱡ ᱧᱮᱞᱚᱜ ᱠᱟᱱᱟ᱾ ᱢᱟᱱᱮ ᱯᱟᱹᱭᱠᱟᱹᱨ ᱛᱟᱞᱟ ᱛᱮᱜᱮ ᱛᱚ ᱮᱢ ᱵᱟᱲᱟ ᱦᱩᱭᱩᱜ ᱠᱟᱱᱟ, ᱟᱵᱚ ᱠᱚᱫᱚ ᱦᱟᱸᱜ ᱠᱷᱟᱡ ᱡᱚᱛᱷᱟᱛ ᱡᱟᱭᱜᱟ ᱨᱮᱫᱚ ᱵᱟᱝ ᱵᱚᱱ ᱤᱫᱤ ᱠᱟᱱᱟ ᱚᱠᱚ ᱡᱚᱛᱷᱟᱛ ᱡᱟᱭᱜᱟ ᱨᱮᱵᱚᱱ ᱤᱫᱤ ᱞᱮᱠᱚ ᱠᱷᱟᱱ ᱠᱤᱪᱷᱩ ᱢᱟᱱᱮ ᱟᱵᱚ ᱦᱚᱸ ᱠᱟᱹᱣᱰᱤ ᱠᱚᱵᱚᱱ ᱟᱨᱡᱟᱣ ᱫᱟᱲᱮᱭᱟᱜ-ᱟ ᱢᱟᱱᱮ ᱟᱵᱚ ᱵᱚᱱ ᱟᱹᱥᱩᱞᱮᱫ ᱠᱚᱣᱟ ᱦᱟᱱᱮ ᱯᱟᱹᱭᱠᱟᱹᱨᱤᱭᱟᱹᱜ ᱦᱟᱛ ᱨᱮᱵᱚᱱ ᱮᱢᱟ ᱠᱚ ᱠᱟᱱᱟ, ᱢᱮᱱᱠᱷᱟᱱ ᱱᱚᱣᱟ ᱫᱚ ᱦᱟᱠᱷᱟᱡ ᱟᱵᱚ ᱫᱚᱵᱚᱱ ᱴᱷᱚᱠᱟᱜ ᱠᱟᱱᱟ ᱢᱮᱱᱠᱷᱟᱱ ᱡᱟᱦᱟᱸᱭ ᱦᱟᱞᱠᱟ ᱠᱷᱚᱨᱚᱪ ᱛᱮ ᱵᱟᱠᱷᱟᱡ ᱮ ᱤᱭᱟᱹᱭ ᱮᱫᱟᱭ ᱯᱚᱭᱥᱟᱭ ᱮᱫ-ᱟᱭ ᱩᱱᱤᱭᱟᱜ ᱜᱮ ᱞᱟᱵᱷ ᱦᱩᱭᱩᱜ ᱠᱟᱱᱟ ᱦᱟᱠᱷᱟᱡ᱾
ᱦᱩᱸ ᱦᱩᱸ ᱦᱚᱸᱜ-ᱚᱭ ᱡᱮᱢᱚᱱ ᱟᱹᱞᱤᱧ ᱱᱚᱜ-ᱚᱭ, ᱩᱱᱠᱩ ᱥᱤᱢᱞᱤᱧ ᱢᱮᱛᱟᱫ ᱵᱤᱱᱟ ᱟᱨᱠᱤ ᱱᱩᱠᱩ ᱞᱤᱧ ᱪᱟᱥ ᱟᱠᱟᱫ ᱠᱚᱣᱟ ᱦᱮᱸᱥᱮ᱾ ᱛᱚ ᱱᱩᱠᱩ ᱫᱚ ᱱᱟᱦᱟᱜ ᱚᱱᱠᱟ ᱯᱟᱹᱭᱠᱟᱹᱨ ᱠᱚᱫᱚ ᱱᱟᱦᱟᱜ ᱚᱱᱠᱟ ᱫᱚ ᱵᱟᱹᱞᱤᱧ ᱮᱢᱟ ᱠᱚ ᱜᱮᱭᱟ᱾
ᱟᱪᱪᱷᱟ,
ᱟᱞᱤᱧ ᱟᱞᱤᱧ ᱨᱮᱱ ᱜᱮ ᱱᱟᱜ ᱚᱱᱠᱟ ᱡᱩᱣᱟᱹᱱ ᱠᱚᱲᱟ ᱡᱚᱛᱚ ᱠᱤᱪᱷᱩ ᱞᱤᱧ ᱚᱝᱠᱟ ᱥᱟᱵ ᱫᱚᱦᱚ ᱟᱠᱟᱫ ᱠᱚᱣᱟ᱾ ᱩᱱᱠᱩ ᱜᱮ ᱱᱟᱦᱟᱜ ᱚᱱᱠᱟ ᱢᱟᱨᱠᱮᱴ ᱠᱚ ᱪᱟᱞᱟᱜ-ᱟ, ᱩᱱᱠᱩ ᱜᱮ ᱱᱟᱦᱟᱜ ᱚᱸᱰᱮ ᱫᱩᱲᱩᱵ ᱠᱟᱛᱮ ᱠᱚ ᱟᱠᱷᱨᱤᱧ ᱵᱟᱲᱟ ᱠᱚᱣᱟ᱾ ᱦᱮᱸᱥᱮ ᱡᱟᱭ ᱦᱳᱠ ᱢᱤᱫᱴᱟᱝ ᱚᱱᱟ ᱫᱚ ᱟᱹᱞᱤᱧᱟᱜ ᱦᱚᱸ ᱢᱤᱫᱴᱟᱝ ᱨᱳᱡᱽᱜᱟᱨ ᱦᱩᱭᱩᱜ-ᱟ ᱟᱨ ᱩᱱ- ᱠᱚᱣᱟᱜ ᱦᱚᱸ ᱢᱤᱫᱴᱟᱝ ᱵᱟᱨᱭᱟ, ᱯᱮᱭᱟ ᱦᱚᱲᱟᱜ ᱥᱚᱝᱥᱟᱨ ᱦᱚᱸ ᱪᱟᱞᱟᱜ ᱠᱟᱱᱟ ᱚᱱᱠᱟ ᱠᱟᱛᱮᱫ᱾
ᱦᱮᱸ ᱜᱚᱝᱠᱮ ᱮᱠᱫᱚᱢ ᱡᱚᱛᱷᱟᱵᱤᱱ ᱞᱟᱹᱭ ᱠᱟᱜ-ᱟ, ᱢᱟᱱᱮ ᱤᱧ ᱫᱩᱧ ᱪᱟᱹᱭᱟ ᱡᱮ ᱢᱟᱱᱮ ᱤᱧ ᱦᱚᱸ ᱤᱧᱟᱹᱜ ᱦᱚᱸ ᱯᱚᱭᱥᱟ ᱪᱟᱞᱟᱜ ᱤᱧᱟᱹᱜ ᱦᱚᱸ ᱯᱚᱭᱥᱟ ᱦᱩᱭᱩᱜ ᱤᱧ ᱢᱟ ᱥᱮ ᱚᱱᱟ ᱥᱟᱶᱛᱮ ᱟᱨᱚ ᱢᱤᱫ ᱦᱚᱲᱟᱜ ᱤᱧ ᱤᱭᱟᱹ ᱪᱩᱞᱦᱟᱹᱨᱮ ᱥᱮᱸᱜᱮᱞ ᱤᱧ ᱡᱩᱞ ᱫᱟᱲᱮᱭᱟᱜ ᱢᱟ ᱥᱮ ᱩᱱᱤᱭᱟᱜ ᱪᱩᱞᱦᱟᱹᱧ ᱪᱚᱸᱫᱟ ᱫᱟᱲᱮᱭᱟᱜ ᱢᱟ ᱱᱚᱜ-ᱱᱚᱣᱟ ᱜᱮ ᱠᱷᱟᱡ ᱜᱚᱢᱠᱮ ᱪᱤᱱᱛᱟᱹ ᱵᱷᱟᱵᱽᱱᱟ ᱫᱚ ᱦᱮᱸᱥᱮ᱾ ᱢᱚᱱᱮ ᱠᱟᱜ ᱢᱮ, ᱦᱳᱭ ᱢᱤᱫ ᱦᱚᱲ ᱫᱚ ᱦᱟᱠᱷᱟᱡ ᱢᱟᱱᱮ ᱡᱷᱚᱛᱚ ᱦᱚᱲ ᱵᱟᱵᱚᱱ ᱠᱤᱥᱟᱹᱲᱟ ᱥᱮ ᱡᱚᱛᱚ ᱦᱚᱲ ᱫᱚ ᱵᱟᱵᱚᱱ ᱨᱮᱜᱮᱡ-ᱟ ᱢᱤᱫ ᱦᱚᱲ ᱫᱚ ᱠᱤᱥᱟᱹᱲ ᱢᱤᱫ ᱦᱚᱲ ᱫᱚ ᱨᱮᱸᱜᱮᱡ ᱫᱚ ᱦᱳᱭᱳᱜ ᱜᱮᱭᱟ᱾ ᱟᱫᱚ ᱱᱚᱜ-ᱚᱭ ᱡᱮ ᱠᱤᱥᱟᱹᱲ ᱦᱚᱲᱟᱜ ᱩᱱᱤ ᱛᱟᱭᱚᱢ ᱛᱟᱭᱚᱢ ᱛᱮ ᱪᱟᱞᱟᱜ ᱟᱭ ᱱᱚᱣᱟ ᱜᱮ ᱦᱟᱠᱷᱟᱡ ᱱᱚᱣᱟ ᱫᱚ ᱥᱩ ᱠᱷᱚᱵᱚᱨ ᱥᱮ ᱵᱷᱟᱜᱜᱟ ᱛᱟᱭ ᱾
ᱮᱠᱫᱚᱢ ᱱᱚᱣᱟ ᱠᱚ ᱟᱡ ᱮ ᱧᱮᱞ ᱥᱮᱲᱟ ᱞᱮᱠᱷᱟᱱ ᱟᱡ ᱦᱚᱸ ᱢᱤᱫᱫᱤᱱ ᱦᱤᱞᱳᱜ ᱚᱝᱠᱟ ᱱᱚᱝᱠᱟᱱᱟᱜ ᱟᱡ ᱮ ᱛᱮᱭᱟᱨ ᱫᱟᱲᱮᱭᱟᱜ-ᱟ᱾ ᱦᱮᱸ ᱥᱮ? ᱟᱨ ᱚᱳᱠᱟ ᱮᱴᱟᱜ ᱦᱚᱲᱟᱜ ᱥᱚᱝᱥᱟᱨ ᱨᱮ ᱫᱚ ᱚᱝᱠᱟ ᱵᱟᱵᱚᱱ ᱪᱟᱞᱟᱣ ᱫᱟᱲᱮᱭᱟᱜ-ᱟ᱾
ᱵᱟᱝ ᱜᱚᱢᱠᱮ ᱮᱠᱫᱚᱢ ᱡᱚᱛᱷᱟᱛ ᱛᱮ ᱮᱢ ᱞᱟᱹᱭ ᱠᱟᱜ-ᱟ, ᱦᱮᱸ᱾
ᱮᱠᱫᱚᱢ ᱦᱮᱸ ᱪᱟᱹᱠᱨᱤ ᱦᱚᱲ ᱠᱚ ᱫᱚ ᱵᱮᱥᱤᱨ ᱵᱷᱟᱜᱽ ᱜᱮ ᱵᱚᱱ ᱧᱮᱞ ᱠᱚᱣᱟ ᱟᱠᱚᱣᱟᱜ ᱦᱮᱸ, ᱦᱮᱸ ᱞᱟᱹᱭ ᱵᱤᱱ ᱮᱠᱫᱚᱢ ᱮᱠᱫᱚᱢ ᱮᱠᱫᱚᱢ ᱟᱠᱚᱣᱟᱜ ᱥᱚᱝᱥᱟᱨ ᱜᱮ ᱠᱚ ᱪᱟᱞᱟᱣᱮᱫᱼᱟ ᱚᱱᱟ ᱦᱚᱸ ᱥᱩᱢᱩᱝ ᱴᱟᱠᱟ ᱦᱚᱸ ᱵᱟᱝ ᱛᱟᱦᱮᱱ ᱛᱟᱠᱚᱣᱟ, ᱡᱟᱦᱟᱸ ᱛᱤᱥ ᱦᱚᱭᱛᱳ ᱢᱮᱛᱟ ᱠᱚᱣᱟ ᱠᱟᱹᱴᱤᱡ ᱜᱚᱲᱚ ᱮᱢᱟ ᱞᱮ ᱯᱮ, ᱮ ᱟᱫᱚ ᱠᱚ ᱞᱟᱹᱭᱟ ᱚᱱᱠᱟ ᱴᱟᱜ ᱵᱟᱹᱱᱩᱜᱼᱟ ᱦᱟᱱᱟ ᱱᱟᱣᱟ ᱠᱚ ᱫᱦᱟᱨ ᱩᱫᱷᱟᱹᱨ ᱛᱮ ᱢᱮᱱᱟᱜ ᱞᱮᱭᱟ ᱪᱟᱹᱠᱨᱤ ᱵᱚᱲᱟᱜ ᱜᱮ ᱯᱟᱨᱟ ᱾ ᱢᱟᱱᱮ ᱵᱟᱹᱲᱤᱡ ᱫᱚᱥᱟᱢ ᱧᱮᱞᱟ ᱟᱨᱠᱤ, ᱱᱚᱣᱟ ᱥᱩᱢᱚᱭ ᱨᱮ
ᱦᱮᱸ ᱜᱚᱢᱠᱮ ᱮᱠᱫᱚᱢ ᱡᱚᱛᱷᱟᱛ ᱛᱮᱢ ᱞᱟᱹᱭ ᱟᱠᱟᱜᱼᱟ ᱾ ᱟᱪᱪᱷᱟ ᱜᱚᱢᱠᱮ ᱢᱟ ᱱᱤᱛ ᱜᱷᱟᱹᱲᱤᱡ ᱛᱚ ᱠᱷᱟᱡ ᱱᱚᱝᱠᱟ ᱜᱮᱞᱟᱝ ᱨᱚᱯᱚᱲᱟ ᱦᱳᱭ ᱥᱮ, ᱢᱟ ᱛᱟᱦᱚᱞᱮ ᱟᱞᱟᱝᱟᱜ ᱚᱠᱛᱚ ᱠᱚᱦᱚᱸ ᱦᱳᱭ ᱟᱠᱟᱱᱟ ᱾ ᱛᱟᱦᱞᱮ ᱪᱮᱫ ᱠᱟᱹᱢᱤ ᱠᱚ ᱧᱮᱞ ᱵᱟᱲᱟ ᱦᱳᱭᱳᱜᱼᱟ ᱟᱫᱚ ᱱᱤᱛ ᱫᱚ ᱱᱚᱝᱠᱟ ᱜᱮ ᱯᱚᱨᱮᱛᱮ ᱟᱵᱟᱨ ᱨᱚᱯᱚᱲ ᱦᱳᱭᱳᱜᱼᱟ ᱦᱳᱭᱥᱮ,
ᱮᱠᱫᱚᱢ ᱟᱹᱰᱤ ᱟᱭᱢᱟ ᱟᱭᱢᱟ ᱥᱟᱨᱦᱟᱣ ᱜᱚᱢᱠᱮ,
ᱴᱷᱤᱠ ᱟᱪᱷᱮ ᱢᱟ, ᱡᱚᱦᱟᱨ ᱢᱩᱪᱟᱹᱫ ᱨᱮ ᱾
ᱡᱚᱦᱟᱨ,